ᱟᱸᱡᱚᱢᱚᱜ ᱠᱟᱱᱟ ᱾
ᱦᱚᱭ ᱦᱚᱭ ᱟᱡᱚᱢᱚᱜ ᱠᱟᱱ ᱜᱮᱭᱟ ᱤᱧ ᱞᱟᱹᱭ ᱮᱟᱫᱟ ᱢᱮᱱᱫᱤᱧ ᱡᱮ ᱡᱟᱦᱟᱸ ᱱᱚᱣᱟ ᱞᱟᱝ ᱜᱟᱞᱢᱟᱨᱟᱣ ᱠᱮᱫᱟ, ᱚᱸᱰᱮᱱᱟᱜ ᱚᱱᱟᱨᱮ ᱨᱤᱯᱳᱨᱴ ᱫᱚ ᱚᱠᱟᱨᱮ ᱧᱟᱢᱚᱜᱼᱟ ᱾ ᱤᱧ ᱵᱟᱹᱧ ᱵᱩᱡ ᱫᱟᱲᱮᱭᱟᱜ ᱠᱟᱱᱟ ᱮᱠᱥᱮᱯᱴᱚᱜ ᱠᱟᱱᱟ ᱥᱮ, ᱨᱤᱡᱮᱠᱴᱚᱜ ᱠᱟᱱᱟ ᱥᱮ, ᱟᱨᱱᱚᱜ ᱠᱟᱱᱟ ᱥᱮ, ᱵᱟᱝ ᱚᱠᱟ ᱠᱷᱚᱡ
ᱤᱧᱤ ᱞᱟᱹᱭᱟᱢ ᱠᱟᱹᱱᱟᱹᱧ ᱚᱱᱟ ᱡᱟᱦᱟᱸ ᱛᱷᱨᱤ ᱞᱟᱭᱤᱱ ᱢᱮᱱᱟᱜ ᱟᱥᱮ ᱞᱮᱸᱜᱟ ᱫᱷᱟᱨᱮ ᱨᱮ ᱪᱮᱛᱟᱱ ᱫᱷᱟᱨᱮ, ᱞᱮᱸᱜᱟ ᱥᱟᱭᱤᱴ ᱨᱮᱱᱟᱜ ᱪᱮᱛᱟᱱ ᱫᱷᱟᱨᱮ, ᱚᱸᱰᱮ ᱰᱮᱥᱵᱳᱨᱰ ᱢᱮᱱᱛᱮ ᱢᱮᱱᱟᱜᱼᱟ ᱾ ᱰᱟᱭᱥᱵᱳᱰᱨᱮ
ᱟᱪᱪᱷᱟ, ᱛᱷᱨᱤ ᱞᱟᱭᱤᱱ ᱪᱟᱞᱟᱣ ᱦᱩᱭᱩᱜᱼᱟ, ᱚᱸᱰᱮ ᱰᱟᱥᱵᱳᱰ ᱢᱮᱱᱟᱜ ᱟᱠᱟᱫᱟ ᱛᱟᱭᱛᱚ ᱾
ᱦᱚᱸ ᱵᱮᱥᱵᱳᱨᱰ ᱨᱮ ᱠᱤᱞᱤᱠ ᱠᱟᱛᱮᱫ ᱧᱮᱞᱟᱢ ᱪᱮᱛᱟᱱ ᱨᱮ ᱠᱤᱪᱷᱩ ᱢᱤᱫᱴᱟᱝ ᱢᱮᱱᱟᱜᱼᱟ ᱡᱮᱱᱟᱨᱮᱴ ᱾ ᱦᱳᱭ ᱢᱟᱱᱮ ᱦᱳᱭ ᱦᱳᱭ ᱛᱟᱨᱯᱚᱨᱮ ᱵᱩᱡ ᱟᱢ ᱛᱚ ᱯᱟᱲᱦᱟᱣ ᱧᱟᱢ ᱫᱟᱢ ᱥᱮ, ᱚᱸᱰᱮ ᱜᱮ, ᱱᱚᱝᱠᱟ ᱧᱮᱞᱟᱢ ᱢᱮᱱᱟᱜᱼᱟ ᱾ ᱤᱭᱟᱹ ᱪᱮᱫ ᱚᱞ ᱠᱟᱫᱟ ᱡᱟᱸᱦᱟᱱᱟᱜ ᱜᱮᱠᱚ ᱚᱞ ᱠᱟᱫᱟ ᱾ ᱡᱮ ᱡᱮᱱᱟᱨᱮᱴ ᱢᱮᱱᱮᱫ ᱡᱮᱱᱟᱨᱮᱴ ᱠᱤᱪᱷᱩ ᱚᱱᱠᱟ ᱚᱞ ᱢᱮᱱᱟᱜᱼᱟ ᱾
ᱦᱮᱸ ᱚᱱᱟ ᱠᱚᱫᱚ ᱚᱱᱟ ᱠᱚᱫᱚ ᱯᱷᱚᱨᱚᱢ ᱠᱚᱫᱚᱧ ᱯᱷᱤᱞᱟᱯ ᱤᱭᱟᱹ ᱠᱚᱫᱚᱧ ᱤᱭᱟᱹᱭᱮ ᱠᱟᱱ ᱜᱮᱭᱟ ᱾
ᱮᱨ ᱯᱚᱨᱮ ᱱᱤᱛ ᱵᱚᱞᱚ ᱜᱟᱱᱚᱜ ᱠᱟᱱᱟ ᱾
ᱦᱮᱸ ᱰᱮᱥᱵᱳᱨᱰ ᱨᱮᱧ ᱵᱚᱞᱚ ᱠᱟᱫᱟ ᱟᱫᱚ ᱯᱮᱢᱮᱱᱴ ᱦᱚᱸ ᱛᱚ ᱥᱚᱨᱤ, ᱪᱮᱫ ᱠᱚ ᱞᱟᱹᱭ ᱠᱮᱫᱟᱭᱟ ᱫᱟᱫᱟ ᱡᱱᱟᱨᱮᱴ ᱨᱤᱯᱳᱴ, ᱥᱟᱨᱪ, ᱳᱭᱟᱠ ᱟᱭᱰᱤ, ᱰᱮᱥᱵᱳᱨᱰ ᱨᱮᱫᱚ ᱚᱱᱟ ᱠᱚᱫᱚ ᱪᱮᱫ ᱦᱚᱸ ᱵᱟᱹᱱᱩᱜ-ᱟ, ᱚᱱᱮ ᱣᱟᱠ ᱟᱭᱰᱤ ᱢᱮᱱᱟᱜ ᱠᱟᱫᱟ, ᱟᱨ ᱡᱟᱱᱟᱨᱮᱴ ᱨᱤᱯᱳᱨᱴ ᱚᱱᱮ ᱚᱱᱟ ᱠᱚ ᱢᱮᱱᱟᱜ ᱠᱟᱫᱟ ᱾
ᱦᱳᱭ ᱦᱳᱭ ᱦᱳᱭ, ᱡᱮᱱᱟᱨᱮᱴ ᱨᱤᱯᱳᱨᱴ ᱜᱮ
ᱨᱤᱯᱳᱴ
ᱡᱮᱱᱟᱨᱮᱴ ᱡᱮᱱᱟᱨᱮᱴ ᱯᱚᱨᱮ ᱴᱟᱪ ᱢᱮ
ᱴᱟᱪ
ᱡᱚᱴᱮᱫ
ᱡᱟᱭᱦᱳᱠ ᱯᱚᱨᱮᱧ ᱪᱮᱠ ᱯᱚᱨᱮᱧ ᱪᱮᱠ ᱦᱟᱸᱜ ᱾
ᱦᱳᱭ ᱚᱸᱰᱮ ᱜᱮ,
ᱩᱸᱜ
ᱧᱮᱞᱚᱜ ᱠᱟᱱᱟ ᱮᱵᱟᱨ ᱱᱩᱠᱩ ᱠᱚ ᱞᱟᱹᱭ ᱟᱠᱟᱫᱟ ᱠᱚ ᱡᱮ ᱱᱵᱵᱵᱳᱭ ᱢᱤᱱᱤᱴ ᱥᱮ ᱮᱠᱥᱚ ᱟᱥᱤ ᱢᱤᱱᱤᱴ ᱮᱢ ᱨᱚᱲ ᱞᱮᱠᱷᱟᱱ ᱱᱚᱣᱟ ᱪᱮᱫ ᱤᱭᱟᱹᱭ ᱢᱮ ᱯᱷᱚᱨᱚᱢ ᱯᱮᱨᱮᱡ ᱢᱮ ᱢᱤᱫᱴᱤᱡ ᱯᱷᱚᱨᱚᱢ ᱠᱚ ᱮᱢ ᱟᱠᱟᱫᱟ ᱮᱵᱟᱨ ᱠᱟᱛᱷᱟ ᱦᱩᱭᱩᱜ ᱠᱟᱱᱟ ᱱᱤᱛᱚᱜ ᱵᱟᱹᱧ ᱵᱩᱡ ᱮᱫᱟ ᱡᱮ ᱤᱧᱟᱹᱜ ᱛᱤᱱᱟᱹᱜ ᱢᱤᱱᱤᱴ ᱦᱩᱭᱩᱜ ᱠᱟᱱᱟ
ᱟᱪᱪᱷᱟ ᱚᱱᱟ ᱦᱚᱸ ᱵᱟᱝ ᱵᱩᱡᱷᱟᱹᱜ ᱠᱟᱱᱟ ᱵᱟᱝ᱾
ᱟᱢ ᱠᱮᱞᱠᱩᱞᱮᱴ ᱦᱩᱭᱩᱜ ᱛᱟᱢᱟ ᱢᱤᱫᱴᱤᱡ ᱢᱤᱫᱴᱤᱡ ᱥᱟᱵ ᱥᱟᱵ ᱛᱮ
ᱟᱪᱪᱷᱟ ᱟᱪᱪᱷᱟ᱾ ᱟᱢ ᱵᱩᱡᱷᱟᱹᱣ ᱦᱩᱭᱩᱜ ᱛᱟᱢᱟ ᱡᱮ ᱛᱤᱱᱟᱹᱜ ᱢᱤᱱᱤᱴ ᱮᱢ ᱜᱟᱞᱢᱟᱨᱟᱣ ᱟᱠᱟᱫᱟ ᱱᱤᱡᱮ ᱛᱮᱜᱮ ᱚᱱᱟ ᱫᱚ ᱠᱮᱞᱠᱩᱞᱮᱴ ᱦᱩᱭᱩᱜ ᱛᱟᱢᱟ᱾
ᱛᱟᱭ ᱛᱚ᱾
ᱦᱮᱸ᱾ᱮᱵᱟᱨ ᱱᱤᱝᱠᱟᱹ ᱟᱢ ᱧᱮᱞ ᱢᱮ ᱢᱤᱫᱴᱤᱡ ᱠᱟᱛᱷᱟ ᱟᱸᱡᱚᱢ ᱢᱮ ᱟᱢ ᱞᱟᱹᱭ ᱢᱮ ᱟᱢ ᱫᱤᱱ ᱨᱮ ᱛᱤᱱᱟᱹᱜ ᱠᱚᱞ ᱟᱢᱟᱜ ᱫᱤᱥᱟᱹ ᱛᱟᱸᱦᱮᱱ ᱛᱟᱢᱟ
ᱵᱟᱝ ᱟᱫᱚ ᱚᱸᱰᱮ ᱤᱭᱟᱹᱜ ᱠᱟᱱᱟ ᱛᱚ ᱚᱸᱰᱮ ᱚᱱᱮ ᱛᱤᱱᱟᱹᱜ ᱠᱚᱞ ᱫᱟᱲᱮᱭᱟᱜ ᱟᱢ ᱠᱚᱞ ᱦᱤᱡᱩᱜ ᱠᱟᱱᱟ ᱚᱱᱟ ᱢᱟᱱᱮ ᱵᱟᱝ ᱠᱟᱣᱩᱱᱴᱚᱜ ᱠᱟᱱᱟ ᱪᱮᱛᱟᱱ ᱨᱮ
ᱵᱟᱝ ᱜᱮ᱾
ᱚᱱᱮ ᱧᱮᱞ ᱢᱮ ᱯᱟᱸᱪᱴᱤ ᱠᱚᱞ ᱛᱟᱦᱮᱸ ᱠᱟᱱᱟ ᱤᱧ ᱵᱟᱨᱭᱮᱭᱟᱧ ᱠᱚᱞ ᱠᱮᱫᱟ ᱛᱟᱦᱚᱞᱮ ᱟᱨ ᱤᱧᱟᱹᱜ ᱯᱮᱭᱟ ᱠᱚᱞ ᱢᱮᱱᱟᱜ ᱠᱟᱫᱟ ᱚᱸᱰᱮ ᱩᱫᱩᱜ ᱮᱫᱟ᱾ ᱛᱟᱦᱚᱞᱮ ᱚᱰᱮᱜᱤᱧ ᱢᱟᱭᱱᱟᱥ ᱞᱮᱠᱷᱟᱡ ᱛᱟᱦᱚᱞᱤᱧ ᱵᱩᱡᱷᱟᱹᱣ ᱫᱟᱲᱮᱭᱟᱜ ᱠᱟᱱᱟ ᱡᱮ ᱤᱧ ᱵᱟᱨᱮᱭᱟᱧ ᱠᱚᱞ ᱟᱠᱟᱫᱟ᱾ ᱟᱨ ᱱᱤᱛᱚᱜ
ᱪᱤᱫ ᱠᱚ ᱞᱮᱭᱟ ᱦᱟᱱᱮ ᱡᱟᱦᱟᱸ ᱡᱟᱦᱟᱸ ᱠᱚᱞ ᱯᱩᱨᱟᱹᱣ ᱨᱮ ᱢᱤᱫᱴᱷᱮᱱ ᱯᱮᱡᱽ ᱳᱯᱮᱱᱚᱜ ᱠᱟᱱᱟ
ᱦᱟᱸ᱾
ᱢᱤᱫᱴᱤᱡ ᱢᱟᱱᱮ ᱚᱱᱠᱟ ᱳᱯᱮᱱᱚᱜ ᱚᱱᱟ ᱟᱨ ᱚᱸᱰᱮ ᱟᱢᱮᱢ ᱞᱟᱹᱭᱟ ᱡᱮ ᱪᱮᱫ ᱮᱢ ᱨᱚᱲ ᱠᱮᱫᱟ ᱪᱮᱫ ᱠᱚ ᱱᱚᱣᱟ ᱨᱮ ᱛᱟᱦᱮᱸ ᱠᱟᱱᱟ ᱛᱤᱱᱟᱹᱜ ᱮᱢ ᱨᱮᱴᱤᱝ-ᱟ ᱦᱮᱸ ᱥᱮ ᱮᱵᱟᱨ ᱚᱱᱟᱢ ᱥᱟᱵᱢᱤᱴᱟ ᱛᱟᱨᱯᱚᱨ ᱟᱢ ᱱᱚᱰᱮ ᱛᱟᱢᱟ ᱡᱮ ᱟᱢᱮᱢ ᱩᱱᱟᱹᱜ ᱮᱢ ᱨᱚᱲ ᱟᱠᱟᱫᱟ ᱢᱮᱱ ᱛᱮ ᱦᱮᱸ ᱥᱮ ᱢᱟᱱᱮ ᱤᱧ ᱡᱟᱦᱟᱸᱧ ᱧᱮᱞ ᱤᱧᱟᱹᱜ ᱛᱚ ᱟᱭᱢᱟ ᱟᱹᱰᱤ ᱜᱟᱱ ᱜᱮ ᱠᱚᱞ ᱦᱩᱭ ᱟᱠᱟᱱᱟ ᱦᱮᱸᱥᱮ ᱟᱨ ᱵᱟᱹᱧ ᱡᱷᱚᱛᱚ ᱫᱚ ᱵᱟᱹᱧ ᱤᱭᱟᱹ ᱟᱠᱟᱫᱟ ᱵᱟᱹᱧ ᱥᱟᱢᱢᱤᱴ ᱟᱠᱟᱫᱟ ᱮᱵᱟᱨ ᱦᱤᱛᱚᱜ ᱡᱚᱠᱷᱚᱱ ᱜᱮ ᱥᱟᱵ ᱠᱟᱜ ᱢᱮ ᱟᱢ ᱥᱟᱶ ᱤᱧ ᱨᱚᱲ ᱟᱠᱟᱫᱟ ᱮᱵᱟᱨᱮ ᱟᱢᱟᱜ ᱵᱟᱹᱧ ᱥᱟᱵᱢᱤᱴ ᱫᱟᱲᱮᱭᱟᱜ ᱠᱟᱱᱟ ᱟᱢᱟᱜ ᱱᱟᱢᱵᱟᱨ ᱚᱸᱰᱮᱧ ᱤᱭᱟᱹᱭ ᱮᱫᱟ ᱛᱚᱠᱷᱚᱱ ᱫᱮᱠᱷᱟᱣ ᱮᱫᱟᱭ ᱡᱮ ᱟᱢ ᱚᱞᱨᱮᱰᱤ ᱱᱩᱭ ᱥᱟᱶ ᱠᱚᱞ ᱟᱠᱟᱫᱟᱢ ᱢᱮᱱᱛᱮ ᱛᱚᱠᱷᱚᱱ ᱚᱱᱟ ᱯᱷᱚᱨᱢ ᱟᱵᱟᱨ ᱥᱟᱵᱢᱤᱴ ᱦᱩᱭᱩᱜ ᱠᱟᱱᱟ ᱾ᱛᱟᱨᱯᱚᱨᱮ ᱤᱧᱟᱹᱜ ᱴᱟᱠᱥ ᱠᱚᱢᱯᱞᱤᱴ ᱟᱠᱟᱱᱟ ᱚᱱᱟ ᱫᱮᱠᱷᱟᱣ ᱮᱫᱟᱭ᱾ ᱛᱟᱨ ᱢᱟᱱᱮ ᱵᱩᱡᱽ ᱮᱫᱟᱢ ᱤᱧᱟᱜ ᱛᱤᱱᱟᱹᱜ ᱜᱟᱱ ᱚᱞᱨᱮᱰᱤ ᱦᱩᱭ ᱟᱠᱟᱱ ᱛᱤᱧᱟᱹ᱾ ᱠᱤᱱᱛᱩ ᱢᱤᱫᱴᱤᱡ ᱢᱤᱫᱴᱮᱱ ᱱᱟᱢᱵᱟᱨ ᱥᱟᱵ ᱥᱟᱵ ᱠᱟᱛᱮᱜ ᱚᱸᱰᱮ ᱤᱭᱟᱹᱭ ᱦᱩᱭᱩᱜ-ᱟ ᱞᱟᱦᱟ ᱫᱚ ᱵᱟᱹᱧ ᱵᱩᱡ ᱫᱟᱲᱮᱭᱟᱜ ᱠᱟᱱ ᱛᱟᱦᱮᱸᱱᱟ ᱥᱮ ᱮᱱᱟᱱ ᱫᱚ ᱛᱟᱨᱯᱚᱨᱮ ᱚᱠᱚᱭ ᱠᱚ ᱠᱩᱞᱤᱭᱮᱫ ᱛᱟᱦᱮᱸ ᱤᱧ ᱵᱚᱞᱮ ᱠᱳᱱᱳ ᱥᱚᱢᱚᱥᱥᱟ ᱵᱟᱝ ᱦᱳᱭᱳᱜ-ᱟ ᱪᱮᱫ ᱠᱚᱪᱚ ᱠᱚ ᱜᱚᱞᱯᱚ ᱤᱧ ᱠᱟᱱᱟ᱾ ᱤᱧ ᱦᱚᱸ ᱵᱟᱹᱧ ᱵᱩᱡᱽ ᱮᱫᱟ᱾ᱱᱤᱡᱮ ᱜᱮ ᱮᱠᱥᱯᱞᱳᱨ ᱛᱮ ᱵᱩᱡᱟ ᱟᱥᱛᱮ ᱟᱥᱛᱮ ᱛᱮ ᱚᱱᱟ ᱫᱚ ᱠᱚᱱᱚ ᱢᱟᱨᱟᱝ ᱵᱮᱯᱟᱨ ᱵᱟᱝ ᱠᱟᱱᱟ
ᱤᱧ ᱫᱚ ᱟᱞᱟᱝ ᱞᱟᱝ ᱜᱟᱞᱢᱟᱨᱟᱣ ᱠᱮᱫᱟ ᱛᱟᱯᱚᱨ ᱚᱱᱟ ᱡᱟᱦᱟᱸ ᱯᱷᱚᱨᱢ ᱦᱤᱡᱩᱜ ᱠᱟᱱᱟ ᱥᱮ ᱟᱫᱚ ᱚᱱᱟ ᱯᱷᱚᱨᱚᱢ ᱯᱷᱤᱞᱟᱯ ᱠᱟᱹᱛᱮᱫ ᱟᱫᱚ ᱚᱱᱮ ᱚᱸᱰᱮ ᱡᱟᱦᱟᱸ ᱢᱮᱱᱟᱜ ᱟᱠᱟᱜ ᱥᱟᱵᱢᱤᱴ ᱨᱮᱭᱟᱜ ᱚᱯᱥᱮᱱ ᱟᱫᱚ ᱚᱸᱰᱮ ᱫᱚᱧ ᱥᱟᱵᱢᱤᱴ ᱠᱟᱜ ᱠᱟᱱᱟ ᱚᱱᱠᱟ ᱜᱮᱛᱚ ᱠᱚᱨᱟᱣ ᱦᱩᱭᱩᱜ-ᱟ ᱛᱟᱭ ᱛᱚ᱾
ᱦᱮᱸ ᱟᱨ ᱢᱤᱫᱴᱮᱡ ᱠᱟᱛᱷᱟ ᱦᱩᱭᱩᱜ ᱠᱟᱱᱟ ᱡᱮ ᱚᱱᱠᱟ ᱵᱟᱝᱠᱚᱞ ᱚᱸᱰᱮ ᱟᱢ ᱚᱱᱟ ᱧᱮᱞ ᱟᱠᱟᱫ ᱟᱢ ᱚᱱᱟ ᱵᱷᱤᱰᱭᱳ ᱡᱮ ᱱᱤᱝᱠᱟᱹ ᱠᱤᱪᱷᱩ ᱢᱤᱴᱤᱡ ᱥᱯᱮᱥᱯᱷᱤᱠ ᱠᱚᱱᱚ ᱫᱷᱚᱨᱢᱚ ᱛᱟᱨᱯᱚᱨᱮ ᱢᱟᱱᱮ ᱠᱚᱞᱮᱡᱽ ᱵᱟᱢ ᱳᱰᱚᱠ ᱫᱟᱲᱮᱜ-ᱟ ᱟᱨ ᱟᱹᱰᱤ ᱠᱤᱪᱷᱩ ᱢᱮᱱᱟᱜᱼᱟ ᱟᱥᱮ ᱵᱟᱝ? ᱛᱚ ᱚᱱᱟ ᱚᱸᱰᱮ ᱚᱞ ᱢᱮᱱᱟᱜ ᱟᱥᱮ ᱟᱢ ᱠᱤᱱ ᱱᱚᱣᱟ ᱪᱮᱛᱟᱱ ᱨᱮᱢ ᱨᱚᱲ ᱠᱟᱫᱟ ᱟᱢᱫᱚ ᱨᱚᱲ ᱨᱮᱦᱚᱸ ᱵᱟᱝ ᱜᱮ ᱞᱟᱹᱭ ᱢᱮ᱾ ᱪᱮᱫ ᱵᱟᱝ ᱠᱟᱱᱟ ᱡᱮᱦᱩᱛᱩ ᱟᱞᱮ ᱯᱮ ᱨᱚᱲᱟ
ᱡᱟᱭᱦᱳᱠ
ᱢᱟᱱᱮ ᱱᱤᱭᱟᱹ ᱫᱚ ᱵᱟᱝ ᱵᱩᱡᱷᱟᱹᱜ ᱠᱟᱱᱟ ᱡᱮ ᱤᱭᱟᱹ ᱮᱠᱥᱮᱯᱴᱚᱜ ᱠᱟᱱᱟ ᱥᱮ ᱨᱤᱡᱮᱠᱴᱚᱜ ᱠᱟᱱᱟ ᱚᱱᱟ ᱫᱚ ᱵᱟᱝ ᱵᱩᱡᱷᱟᱹᱜ ᱠᱟᱱᱟ᱾
ᱮᱠᱥᱮᱯᱴ ᱫᱚ ᱚᱹᱰᱮ ᱫᱮᱠᱷᱟᱣ ᱫᱟᱭ ᱟᱢ ᱧᱮᱞᱟᱢ ᱛᱚ ᱱᱟᱦᱟᱜ
ᱚᱱᱮ ᱮᱠᱥᱮᱯᱴ ᱫᱚᱭ ᱫᱮᱠᱷᱟᱣ ᱫᱟ ᱠᱤᱱᱛᱩ ᱨᱤᱡᱮᱴ ᱞᱮᱱᱠᱷᱟᱱ ᱱᱚᱣᱟ ᱪᱤᱠᱟᱹ
ᱨᱤᱡᱮᱠᱴ ᱫᱚ ᱵᱟᱭ ᱫᱮᱠᱷᱟᱣ ᱫᱟ ᱚᱱᱟ ᱡᱟᱦᱟᱸ ᱡᱳᱥᱴᱚ ᱫᱮᱠᱟᱜ ᱠᱟᱱ ᱛᱟᱦᱮᱱᱟ ᱞᱟᱸᱭ ᱢᱮᱥᱮ ᱨᱤᱡᱮᱠᱴᱮᱴ ᱵᱚᱞᱮ ᱫᱮᱠᱷᱟᱜ ᱠᱟᱱ ᱛᱟᱦᱮᱸᱱ᱾
ᱦᱮᱸ ᱦᱮᱸ ᱚᱱᱟ ᱜᱮᱛᱚ᱾ ᱚᱝᱠᱟ ᱜᱮ ᱥᱤᱥᱴᱮᱢ ᱡᱟᱭᱦᱳᱠ
ᱵᱟᱝ ᱨᱮᱤᱡᱮᱠᱴᱚᱜ ᱠᱟᱱᱟ
ᱟᱥᱚᱞᱮ ᱱᱚᱶᱟ ᱫᱚ ᱱᱚᱨᱢᱟᱞ ᱠᱚᱞ ᱞᱮᱠᱟ ᱜᱟᱞᱢᱟᱨᱟᱣ ᱦᱩᱭᱩᱜ ᱠᱟᱱᱟ ᱥᱮ᱾ ᱟᱫᱚ ᱚᱱᱟ ᱠᱷᱟᱹᱛᱤᱨ ᱛᱮ ᱟᱨ ᱚᱱᱟ ᱫᱚ ᱴᱚᱯᱤᱠ ᱟᱠᱚ ᱠᱚ ᱮᱢᱚᱜ ᱠᱟᱱ ᱛᱟᱦᱮᱱᱟ ᱛᱟᱦᱚᱞᱮ ᱚᱱᱟ ᱵᱟᱠᱚ ᱠᱩᱥᱤᱣᱟᱜ ᱠᱟᱱ ᱛᱟᱦᱮᱸᱱ᱾
ᱦᱮᱸ ᱟᱵᱟᱨ ᱚᱸᱰᱮ ᱫᱚ ᱟᱹᱰᱤ ᱠᱚ ᱛᱟᱦᱮᱸ ᱠᱟᱱᱟ᱾ ᱪᱮᱜ ᱞᱟᱹᱭ ᱢᱮᱥᱮ᱾ ᱚᱠᱟᱨᱮ ᱡᱟᱦᱟᱱᱟᱜ ᱱᱚᱭᱮᱥ ᱥᱤᱢ ᱜᱮ ᱡᱩᱫᱤ ᱵᱟᱨᱯᱮ ᱫᱷᱟᱣ ᱨᱟᱜ ᱠᱮᱫᱟ ᱢᱚᱱᱮ ᱚᱱᱟ ᱦᱚᱸ ᱚᱠᱟᱥᱮᱫ ᱛᱮ ᱪᱟᱞᱟᱜ ᱛᱟᱢᱟ ᱱᱤᱡᱮ ᱵᱟᱢ ᱵᱩᱡᱟ ᱦᱚᱭᱛᱚ ᱡᱟᱦᱟᱱᱟᱜ ᱱᱚᱭᱮᱥ ᱜᱮ ᱵᱟᱹᱱᱩᱜᱼᱟ᱾ ᱤᱱᱟᱹ ᱦᱚᱸ ᱚᱠᱟ ᱥᱮᱫ ᱛᱮ ᱥᱮᱱᱚᱜ ᱠᱟᱱᱟ ᱨᱤᱡᱮᱠᱴᱚᱜ ᱠᱟᱱᱟ ᱵᱟᱢ ᱵᱩᱡ ᱫᱟᱲᱮᱜ ᱠᱟᱱᱟ ᱦᱮᱸ ᱥᱮ?
ᱦᱮᱸ ᱤᱧᱟᱹᱜ ᱫᱚ ᱠᱤᱱᱛᱩ ᱵᱟᱝ ᱤᱧᱟᱹᱜ ᱫᱚ ᱠᱤᱱᱛᱩ ᱵᱮᱥᱤ ᱫᱚ ᱵᱟᱝ ᱨᱮᱡᱮᱠᱴ ᱠᱟᱱ ᱛᱟᱦᱮᱸᱱᱟ᱾
ᱦᱮᱸ ᱤᱧᱟᱹᱜ ᱦᱚᱸ ᱚᱝᱠᱟᱜ ᱜᱮ ᱩᱱᱟᱹᱜ ᱫᱚ ᱵᱟᱹᱲᱛᱤ ᱵᱟᱝ ᱨᱮᱡᱮᱠᱴ ᱠᱟᱱ ᱛᱟᱦᱮᱱᱟ᱾ ᱦᱮᱸ ᱚᱠᱟ ᱦᱤᱞᱳᱜ ᱠᱚᱨᱮ ᱫᱚ ᱵᱚᱦᱚᱜ ᱠᱷᱟᱨᱟᱯ ᱜᱚᱫᱚᱜ ᱠᱟᱱ ᱡᱮᱞᱮᱠᱟ ᱮᱜᱮᱨ ᱠᱟᱱ ᱛᱟᱦᱮᱱᱟᱭ ᱵᱟᱝ ᱟᱨ ᱱᱚᱸᱰᱮ ᱫᱚ ᱚᱦᱚᱜ ᱵᱟᱝᱠᱚ ᱞᱟᱹᱭᱮᱜ ᱜᱮᱭᱟ ᱥᱮ ᱩᱱᱟᱹᱜ ᱫᱚ ᱡᱟᱦᱟᱱᱟᱜ ᱠᱤᱪᱷᱩ ᱵᱟᱝᱠᱚ ᱞᱟᱹᱭᱟ ᱩᱝᱠᱩ ᱠᱚ ᱞᱟᱹᱭ ᱫᱟ ᱡᱮ ᱦᱮᱸ ᱠᱚᱞ ᱠᱚᱨᱟᱣ ᱯᱮ ᱠᱚᱞ ᱠᱚᱨᱟᱣ ᱯᱮ ᱠᱤᱱᱛᱩ ᱩᱱᱟᱹᱜ ᱦᱚᱸ ᱵᱟᱹᱲᱛᱤ ᱦᱟᱹᱱᱤ ᱞᱮᱠᱟ ᱵᱟᱝᱠᱚ ᱮᱜᱮᱨ ᱟᱠᱟᱱᱟ ᱵᱟᱯᱨᱮ ᱵᱚᱦᱚᱜ ᱜᱮ
ᱟᱥᱚᱞᱮ ᱦᱟᱱᱟ ᱫᱚ ᱢᱤᱫᱴᱮᱱ ᱴᱟᱭᱤᱢ ᱛᱟᱦᱮᱸ ᱠᱟᱱᱟ᱾
ᱦᱳᱭ ᱪᱮ ᱵᱟᱝ ᱱᱚᱣᱟ ᱦᱚᱸ ᱱᱚᱝᱠᱟ ᱦᱮᱸ ᱚᱱᱟ ᱫᱚ ᱩᱱᱟᱹᱜ ᱛᱟᱭᱚᱢ ᱛᱟᱦᱮᱸ ᱞᱮᱱᱟ ᱯᱚᱱᱮᱨᱚ ᱫᱤᱱ ᱦᱸᱥᱮ᱾ ᱮᱵᱟᱨ ᱱᱚᱣᱟ ᱠᱟᱛᱷᱟ ᱦᱩᱭᱩᱜ ᱠᱟᱱᱟ ᱱᱚᱣᱟ ᱦᱚᱸ ᱢᱤᱫᱴᱮᱱ ᱴᱟᱭᱤᱢ ᱞᱤᱢᱤᱴ ᱢᱮᱱᱟᱜᱼᱟ ᱱᱤᱭᱟᱹ ᱦᱚᱸ ᱤᱱᱠᱟᱹᱜ ᱜᱮ ᱪᱮᱰ ᱞᱟᱭᱤᱱ ᱢᱮᱱᱟᱜᱼᱟ ᱡᱮ ᱡᱩᱫᱤ ᱵᱟᱝᱯᱮ ᱠᱚᱨᱟᱣᱟ ᱡᱮ ᱟᱯᱮᱭᱟᱜ ᱱᱚᱣᱟ ᱢᱟᱱᱮ ᱡᱟᱦᱟᱸ ᱱᱮᱠᱥᱴᱮ ᱦᱤᱡᱩᱜ ᱠᱟᱱᱟ ᱚᱱᱟ ᱵᱟᱝ ᱦᱤᱡᱩᱜᱼᱟ ᱱᱚᱣᱟ ᱥᱴᱚᱯᱚᱜᱼᱟ᱾ ᱮ ᱢᱟᱱᱮ ᱞᱟᱹᱭᱮᱜ ᱜᱮᱭᱟ ᱠᱚ ᱡᱮ ᱠᱟᱹᱢᱤ ᱯᱮ ᱠᱟᱹᱢᱤ ᱯᱮ ᱠᱤᱱᱛᱩ ᱱᱚᱰᱮ ᱫᱚ ᱚᱝᱠᱟ ᱴᱟᱥ ᱠᱚ ᱮᱢᱚᱜ ᱠᱟᱱᱟ ᱱᱚᱣᱟ ᱢᱤᱫᱴᱤᱡ ᱴᱷᱤᱠ ᱡᱤᱱᱤᱥ ᱠᱟᱱᱟ᱾ ᱟᱨ ᱦᱟᱸᱰᱮ ᱫᱚ ᱪᱮᱫ ᱛᱮᱜ ᱠᱚᱪᱚ ᱵᱟᱝ ᱦᱩᱭᱩᱜ ᱠᱟᱱ ᱛᱟᱦᱮᱱᱟ ᱦᱟᱸᱰᱮ ᱫᱚ ᱠᱟᱹᱴᱤᱜ ᱵᱚᱦᱚᱜ ᱜᱮ ᱠᱷᱟᱨᱟᱯᱚᱜ ᱠᱟᱱᱟ᱾ ᱱᱚᱨᱢᱟᱞ ᱜᱤᱧ ᱵᱩᱡᱽᱫᱟ ᱱᱚᱣᱟ ᱫᱚ ᱴᱷᱤᱠ ᱜᱤᱧ ᱵᱩᱡᱫᱟ᱾
ᱟ ᱴᱷᱤᱠ ᱫᱚ ᱴᱷᱤᱠ ᱜᱮᱭᱟ᱾ ᱦᱟᱱᱟ ᱫᱚ ᱥᱚᱵ ᱥᱚᱢᱚᱭ ᱚᱱᱟᱢ ᱧᱮᱞᱟ ᱛᱤᱱᱟᱹᱜ ᱰᱤᱵᱤ ᱢᱮᱱᱟᱜ ᱠᱟᱜ ᱛᱟᱢᱟ ᱦᱟᱱᱮ ᱠᱟᱨᱮ ᱥᱮ ᱪᱮᱫ?
ᱦᱮᱸ ᱟᱨ ᱟᱨ ᱟᱞᱮ ᱫᱚ ᱪᱮᱜ ᱪᱤᱠᱟᱹᱜ ᱠᱟᱱ ᱛᱟᱦᱮᱱᱟ ᱞᱟᱹᱭ ᱢᱮᱥᱮ ᱡᱮ ᱢᱟᱱᱮ ᱦᱚᱲ ᱚᱠᱚᱭ ᱢᱮᱱᱟᱭᱟ ᱥᱮ ᱵᱟᱹᱱᱩᱭᱟ ᱟᱨ ᱱᱚᱣᱟ ᱫᱚ ᱰᱮᱨᱮᱠᱴ ᱡᱟᱦᱟᱸᱭ ᱠᱚᱞᱟᱭ ᱠᱟᱱᱟᱢ ᱤᱱᱟᱹ ᱢᱤᱫᱴᱮᱱ ᱥᱩᱵᱤᱫᱷᱟ ᱠᱟᱱᱟ ᱾ ᱟᱢ ᱦᱚᱲ ᱵᱟᱢ ᱯᱟᱸᱡᱟ ᱦᱩᱭᱩᱜ ᱠᱟᱱ ᱚᱸᱰᱮ ᱫᱚ ᱪᱮᱫᱠᱟᱹᱜ ᱠᱟᱱᱟ ᱵᱟᱝ ᱠᱟᱱᱮᱠᱴ ᱵᱟᱝ ᱠᱟᱹᱱᱮᱠᱴ ᱜᱮ ᱵᱟᱝ ᱦᱳᱭᱳᱜ ᱠᱟᱱᱟ ᱾ ᱱᱚᱝᱠᱟᱜ ᱠᱟᱱᱟ ᱟᱹᱪᱩᱨᱚᱜ ᱠᱟᱱᱟ ᱪᱤᱠᱟᱹᱜ ᱠᱟᱱᱟ ᱮᱱᱮ ᱤᱝᱠᱟᱹ ᱦᱤᱭᱩᱜ ᱠᱟᱱ ᱛᱟᱦᱮᱱᱟ ᱥᱮ? ᱫᱩᱲᱩᱵ ᱠᱚᱜ-ᱟᱢ ᱚᱱᱟ ᱡᱤᱱᱤᱥ ᱪᱮᱫ ᱞᱮᱠᱟ ᱵᱷᱟᱜᱤ ᱵᱩᱡᱷᱟᱹᱣᱟ ᱟᱢ ᱞᱟᱹᱭ ᱢᱮ ᱮᱴᱟᱜ ᱠᱟᱹᱢᱤ ᱦᱚᱸ ᱵᱟᱢ ᱠᱟᱹᱢᱤ ᱫᱟᱲᱮᱭᱟᱜ ᱠᱟᱱᱟ ᱪᱮᱫ ᱦᱚᱸ ᱵᱟᱢ ᱪᱤᱠᱟᱹ ᱫᱟᱲᱮᱜ ᱠᱟᱱᱟ ᱥᱟᱨᱟᱫᱤᱱ ᱯᱷᱳᱱ ᱨᱮ ᱠᱚᱣᱚᱜ ᱠᱟᱛᱟᱢ ᱛᱤᱱᱨᱮ ᱦᱚᱲ ᱥᱟᱠ ᱠᱟᱱᱮᱠᱴᱚᱜ ᱠᱟᱱ ᱛᱟᱢᱟ ᱠᱚᱞ ᱠᱟᱱᱮᱠᱴ ᱠᱟᱛᱮ ᱵᱟᱝ ᱦᱩᱭᱩᱜᱼᱟ ᱟᱠᱷᱲᱮ ᱟᱸᱡᱚᱢ ᱮᱫ ᱟᱢ ᱵᱟᱢ ᱟᱸᱡᱚᱢ ᱮᱫ ᱟᱢ ᱟᱢᱟᱜ ᱨᱚᱲ ᱠᱚ ᱟᱸᱡᱚᱢᱫᱟ ᱟᱵᱟᱨ ᱱᱚᱭᱮᱨ ᱦᱤᱡᱩᱜ ᱠᱟᱱᱟ ᱢᱟᱱᱮ ᱮᱱᱮ ᱤᱱᱠᱟᱹ ᱚᱵᱚᱥᱛᱟ ᱠᱷᱟᱨᱟᱯᱚᱜ ᱛᱟᱢᱟ ᱱᱚᱣᱟ ᱨᱮᱫᱚ ᱚᱱᱟ ᱡᱤᱱᱤᱥ ᱫᱷᱤᱨᱮᱠᱴ ᱟᱢ ᱡᱟᱦᱟᱸᱭ ᱢᱤᱫ ᱦᱚᱲ ᱠᱚᱞ ᱟᱫᱮᱭᱟᱢ ᱵᱮᱥ ᱵᱮᱥ ᱵᱷᱟᱜᱮ ᱱᱚᱣᱟ ᱡᱤᱱᱤᱥ ᱴᱟᱜ ᱤᱧ ᱠᱩᱥᱤᱭᱟᱜ ᱠᱟᱱᱟ
ᱦᱩᱸ ᱦᱩᱸ ᱱᱟᱢᱵᱟᱨ ᱰᱟᱭᱨᱮᱠᱴ ᱮᱢ ᱠᱚᱞ ᱟᱭ ᱠᱟᱱᱟ
ᱟᱨ ᱢᱤᱫᱴᱮᱡ ᱡᱤᱱᱤᱥ ᱦᱩᱭᱩᱜ ᱠᱟᱱᱟ ᱦᱟᱸᱰᱮ ᱫᱚ ᱚᱱᱠᱟ ᱞᱟᱹᱭᱮᱫ ᱛᱟᱦᱮᱱᱟᱠᱚ ᱡᱮ ᱢᱤᱫ ᱜᱷᱚᱱᱴᱟ ᱨᱮ ᱱᱤᱱᱟᱹᱜ ᱴᱟᱠᱟ ᱠᱤᱱᱛᱩ ᱮᱠᱪᱩᱭᱮᱞᱤ ᱢᱟᱱᱮ ᱩᱱᱟᱹᱜ ᱴᱟᱠᱟ ᱫᱚ ᱵᱟᱝ ᱧᱟᱢᱚᱜ ᱠᱟᱱ ᱛᱟᱦᱮᱱᱟ ᱵᱮᱥ ᱵᱷᱟᱜᱤ ᱮᱢᱟᱩᱱᱴ ᱫᱮᱠᱷᱟᱣ ᱫᱟ
ᱦᱩᱸ ᱦᱩᱸ ᱡᱟᱭ ᱦᱳᱠ ᱚᱱᱠᱟ ᱜᱮ ᱡᱟᱦᱟᱸ ᱞᱮᱠᱟ ᱜᱮ ᱤᱧ ᱫᱚ ᱩᱱᱟᱹᱜ ᱫᱚ ᱱᱚᱣᱟ ᱠᱚᱫᱚ ᱩᱱᱟᱹᱜ ᱫᱚ ᱵᱟᱹᱧ ᱠᱟᱹᱢᱤ ᱵᱟᱲᱟᱭᱟ ᱟᱫᱟ ᱢᱤᱫᱴᱮᱱ ᱟᱞᱮ ᱢᱟᱱᱮ ᱤᱧᱟᱹᱜ ᱨᱩᱢ ᱯᱟᱥᱮ ᱨᱮ ᱢᱤᱫᱴᱮᱱ ᱠᱚᱲᱟᱭ ᱛᱟᱦᱮᱱ ᱠᱟᱱ ᱛᱟᱦᱮᱱᱟ ᱞᱟᱦᱟᱛᱮ ᱩᱱᱤ ᱜᱮ ᱦᱟᱹᱱᱤ ᱜᱮ ᱰᱟᱣᱩᱱᱞᱳᱰ ᱠᱟᱛᱤᱧ ᱠᱟᱱ ᱛᱟᱦᱮᱱᱟᱭ ᱱᱚᱜ-ᱚᱭ ᱰᱟᱣᱩᱱᱞᱳᱰ ᱜᱟᱞᱢᱟᱨᱟᱜ ᱟᱢ ᱦᱟᱸᱜ ᱚᱸᱠᱟ ᱯᱚᱭᱥᱟ ᱧᱟᱢᱚᱜᱼᱟ ᱱᱤᱭᱟᱹ ᱦᱚᱸ ᱩᱱᱤᱜᱮ ᱞᱟᱹᱭ ᱠᱟᱹᱫᱤᱧᱟᱭ ᱦᱟᱭ ᱰᱟᱣᱩᱱᱞᱳᱰ ᱢᱮᱛᱚ ᱟᱫᱚᱧ ᱰᱟᱣᱩᱱᱞᱳᱰ ᱠᱟᱫᱟ ᱟᱫᱚ ᱤᱧ ᱫᱚ ᱦᱟᱱᱟ ᱱᱤᱭᱟᱹᱧ ᱠᱟᱹᱢᱤ ᱵᱟᱲᱟᱭᱟ ᱪᱮᱫ ᱠᱚᱪᱚ ᱦᱟᱱᱛᱮ ᱱᱟᱛᱮᱧ ᱫᱟᱲᱟ ᱵᱟᱲᱟᱭᱟ ᱥᱟᱨᱟᱫᱤᱱ
ᱩᱸ ᱵᱷᱟᱜᱮ
ᱦᱮᱸ ᱟᱫᱚ ᱱᱚᱜᱼᱚᱱᱟ ᱜᱮ ᱟᱨᱠᱤ ᱟᱫᱚ ᱪᱮᱫ ᱠᱚ ᱢᱮᱱᱟ ᱱᱚᱣᱟ ᱦᱚᱸ ᱴᱷᱤᱠ ᱜᱮᱭᱟ ᱜᱟᱞᱢᱟᱨᱟᱜ ᱟᱢ ᱚᱱᱟ ᱛᱮᱦᱚᱸ ᱯᱚᱭᱥᱟ ᱧᱟᱢᱚᱜᱼᱟ ᱥᱮᱪᱮ
ᱦᱟᱸ
ᱦᱩᱸ ᱚᱱᱟ ᱢᱟ ᱦᱮᱸ ᱜᱮ
ᱵᱮᱥᱤ ᱟᱨ ᱪᱮᱫ ᱱᱚᱣᱟ ᱨᱮᱫᱚ ᱩᱱᱟᱹᱜ ᱦᱮᱰᱮᱠ ᱵᱟᱹᱧ ᱵᱩᱡᱽᱫᱟ ᱢᱟᱱᱮ ᱟᱢ ᱠᱩᱥᱤ ᱡᱩᱫᱤ ᱟᱢᱟᱜ ᱢᱚᱱᱮ ᱦᱩᱭᱩᱜᱼᱟᱢ ᱱᱤᱛᱚ ᱫᱚ ᱤᱧᱟᱹᱜ ᱫᱚ ᱠᱟᱹᱢᱤ ᱢᱮᱱᱟᱜ ᱛᱤᱧᱟ ᱤᱧ ᱫᱚ ᱦᱤᱛᱚᱜ ᱫᱚ ᱡᱮᱦᱮᱛᱩ ᱵᱟᱨᱳ ᱢᱤᱱᱤᱴ ᱠᱟᱛᱮ ᱠᱟᱱᱟ ᱥᱮ ᱚᱱᱟ ᱛᱚ ᱟᱨᱚ ᱵᱮᱥᱤ ᱵᱷᱟᱜᱤ ᱵᱩᱡᱷᱟᱹᱜ ᱠᱟᱱᱟ ᱡᱮ ᱟᱹᱰᱤ ᱠᱚᱢ ᱴᱟᱭᱤᱢ ᱾ ᱟᱢ ᱡᱩᱫᱤ ᱯᱟᱸᱪᱴᱤ ᱜᱮ ᱴᱟᱠᱥ ᱛᱟᱦᱮᱱ ᱛᱟᱢ, ᱛᱤᱱ ᱜᱷᱟᱹᱲᱤᱡ ᱞᱟᱜᱟ ᱟᱢᱟᱜ ᱵᱟᱨᱚ ᱯᱟᱸᱪᱴᱤ ᱠᱚᱞ ᱛᱮ?
ᱢᱤᱫ ᱜᱷᱚᱱᱴᱟᱹ ᱨᱮ
ᱟᱨ ᱚᱱᱟ ᱦᱚᱸ ᱮᱠᱫᱚᱢ ᱩᱱᱤ ᱦᱚᱲᱮᱢ ᱧᱟᱢᱮ ᱠᱟᱱᱟ ᱢᱤᱫ ᱜᱷᱟᱹᱲᱤᱡ
ᱦᱩᱜᱸ ᱦᱩᱸ ᱦᱩᱸ ᱟᱨ ᱱᱚᱣᱟ ᱤᱭᱟᱹ ᱟᱨᱠᱤ ᱟᱵᱟᱨ ᱱᱚ ᱚᱱᱟ ᱢᱟ ᱵᱷᱟᱹᱜᱤ ᱢᱟ ᱵᱩᱡᱷᱟᱹᱜ ᱠᱟᱱ ᱜᱮ ᱟᱫᱚ ᱢᱮᱱᱠᱷᱟᱱ ᱦᱟᱱᱟ ᱨᱮᱫᱚ ᱪᱮᱫ ᱞᱮᱠᱟ ᱦᱩᱭᱩᱜ ᱠᱟᱱ ᱛᱟᱦᱮᱱᱟ ᱴᱚᱯᱤᱠ ᱫᱚ ᱠᱤᱱᱛᱩ ᱚᱱᱟ ᱠᱤᱪᱷᱩᱜᱟᱱ ᱴᱚᱯᱤᱠ ᱜᱮ ᱴᱚᱯᱤᱠ ᱜᱮ ᱛᱟᱦᱮᱱ ᱠᱟᱱ ᱛᱟᱦᱮᱱᱟ ᱚᱱᱟ ᱵᱷᱤᱛᱨᱤ ᱨᱮᱜᱮ ᱜᱟᱞᱢᱟᱨᱟᱜ ᱢᱮ᱾ ᱦᱮᱸ ᱥᱮ ᱵᱟᱝ? ᱢᱟᱱᱮ ᱦᱮᱸ ᱥᱟᱵ ᱠᱟᱜ ᱢᱮ ᱚᱱᱟ ᱚᱱᱟ ᱥᱟᱛᱟᱢ ᱱᱤᱭᱮᱢ ᱜᱟᱞᱢᱟᱨᱟᱣ ᱠᱮᱫᱟ ᱾ ᱠᱤᱪᱷᱩ ᱢᱟᱱᱮ ᱠᱤᱪᱷ ᱜᱷᱟᱹᱲᱡ ᱯᱚᱨ ᱟᱵᱟᱨ ᱚᱱᱟ ᱜᱮ ᱦᱮᱡᱼᱟᱜ ᱢᱮ ᱫᱤᱭᱮ ᱟᱹᱲᱤᱥ ᱜᱮᱢ ᱟᱹᱭᱠᱟᱹᱣᱟ ᱢᱤᱫ ᱢᱤᱫᱴᱮᱱ ᱡᱤᱱᱤᱥ ᱜᱮ ᱪᱮᱫ ᱮᱢ ᱜᱟᱞᱢᱟᱨᱟᱣᱟ ᱤᱱᱟᱹ ᱜᱮᱫᱚ ᱪᱮᱫ ᱮᱢ ᱞᱟᱹᱭᱟ ᱡᱟᱦᱟᱸᱟᱱᱟᱜ ᱜᱷᱚᱴᱟᱜ ᱠᱟᱱᱟ
ᱮᱠᱫᱚᱢ ᱵᱷᱟᱜᱤ ᱵᱩᱡᱷᱟᱹᱜ-ᱟ ᱟᱞᱮ ᱢᱟ ᱢᱤᱫᱴᱤᱡ-ᱢᱤᱫᱴᱤᱡ ᱪᱮᱫ ᱞᱮᱠᱟ ᱦᱚᱴ ᱴᱚᱯᱤᱠ ᱠᱩᱥᱤ ᱵᱩᱡ ᱵᱷᱟᱜᱤ ᱵᱩᱡᱷᱟᱹᱜᱼᱟ ᱟᱨ ᱨᱚᱲ ᱨᱮᱦᱚᱸ ᱵᱷᱟᱜᱮᱢ ᱵᱩᱡᱟ ᱾ ᱠᱤᱱᱛᱩ ᱱᱚᱝᱠᱟ ᱡᱩᱫᱤ ᱢᱤᱫᱴᱤᱱ ᱨᱮᱜᱮ ᱫᱟ ᱠᱷᱚᱱ ᱢᱮᱱᱟ ᱢ ᱚᱱᱟ ᱛ ᱜᱮ ᱵᱟᱝ ᱵᱩᱡᱷᱣᱟ ᱴᱷᱤᱠ ᱟᱪᱷᱮ ᱵᱩᱡᱷ ᱟᱨ ᱱᱚᱞᱰᱮ ᱫᱚ ᱢᱟᱱᱮ ᱨᱚᱲ ᱨᱮᱦ ᱴᱷᱤᱠ ᱜᱮᱭᱟᱢ ᱫᱚ ᱠᱚᱱᱚ ᱯᱨᱚᱵᱚᱞᱚᱢ ᱵᱟᱝ᱾
ᱤᱧᱟᱹᱜ ᱢᱟ ᱠᱷᱟᱹᱞᱤ ᱦᱤᱡᱩᱜ ᱠᱷᱟᱹᱞᱤ ᱤᱧᱟᱹᱜ ᱢᱟ ᱦᱤᱡᱩᱜ ᱠᱟᱱ ᱛᱟᱦᱮᱱᱟ, ᱢᱟᱱᱮ ᱵᱷᱟᱹᱜᱤ ᱡᱚᱢ ᱧᱩ ᱠᱷᱟᱨ ᱦᱞᱫᱤ ᱠᱷᱟᱵᱟᱨ᱾ ᱠᱟᱨ ᱩᱠᱟᱨᱮᱢ ᱪᱟᱞᱟᱣ ᱠᱚᱱᱟ᱾
ᱦᱮᱸ ᱟᱢ ᱥᱟᱶ ᱜᱮ ᱦᱩᱭᱩᱜ ᱠᱟᱱ ᱛᱤᱧᱟᱹ ᱤᱧᱟᱹᱜ ᱦᱚᱸ ᱦᱩᱭᱩᱜ ᱠᱟᱱ ᱛᱟᱦᱮ ᱵᱟᱨ ᱟᱯᱮ ᱛᱟᱦ ᱢᱤᱫᱴᱤᱡ ᱴᱚᱯᱤᱠ ᱨᱮᱜᱮ ᱞᱟᱝ ᱧᱟᱢ ᱞᱮᱫ ᱛᱟᱦᱮᱱᱟ᱾
ᱦᱟᱦᱟ.. ᱠᱷᱞᱤ ᱯᱚᱭᱥᱟ ᱪᱤᱠᱟᱢ ᱵᱟᱪᱟᱛᱼᱟ᱾ ᱢᱟ ᱭᱟ ᱯᱚᱭᱥᱟ, ᱯᱚᱭᱥᱟ ᱵᱚᱪᱚᱛᱼᱟ᱾
ᱦᱮ ᱟᱪᱪᱷᱟ ᱴᱷᱤᱠᱭᱟ ᱪᱚᱞ ᱵᱟᱨ ᱢᱤᱱᱤᱴ ᱥᱩᱨ ᱨᱮ ᱢᱮᱱ ᱠᱟᱛᱷᱟ ᱠᱚ ᱟᱞ ᱦᱚᱸᱯᱮ ᱜᱮᱫᱟ ᱵᱟᱝᱠᱷᱟᱡ ᱫᱚ ᱯᱨᱚᱵᱞᱮᱢ ᱦᱩᱭᱩᱜ ᱠᱟᱱᱟ ᱢᱟᱱᱮ᱾
ᱟᱪᱪᱷᱟ ᱴᱷᱤᱠ ᱜᱮᱭᱟ ᱢᱟ᱾
ᱦᱮᱸ